ᱦᱮ ᱡᱚᱦᱟᱨ ᱜᱮ ᱜᱚᱝᱠᱮ
ᱡᱚᱦᱟᱨ ᱜᱮ ᱜᱟᱹᱵᱩ
ᱱᱟᱯᱟᱭ ᱵᱟᱲᱟ ᱜᱮᱛᱚ ᱦᱮᱸ ᱦᱮᱸᱚᱱᱠᱟ ᱜᱚᱢᱠᱮ ᱩᱹᱜ ᱠᱟᱱᱟ ᱫᱚ ᱪᱮᱫ ᱠᱚ ᱪᱤᱠᱟᱹ ᱵᱟᱲᱟᱭᱮᱫ ᱦᱳᱭᱳᱜ ᱠᱟᱱᱟ
ᱟᱫᱚ ᱮᱭ ᱦᱚᱭ ᱥᱮᱫ ᱠᱟᱹᱴᱤᱡ ᱞᱤᱧ ᱫᱩᱲᱩᱵ ᱵᱟᱲᱟ ᱠᱟᱱᱟ ᱜᱮᱛᱚ ᱚᱲᱟᱜ ᱥᱮᱫ ᱯᱮ ᱞᱚᱞᱚ ᱜᱮ ᱵᱩᱡᱷᱟᱹᱜ ᱠᱟᱱᱟ ᱪᱷᱟᱴᱠᱟ ᱥᱮᱫ ᱦᱮᱡ ᱠᱟᱛᱮ ᱫᱩᱲᱩᱵ ᱵᱟᱲᱟ ᱦᱩᱭᱠᱟᱴᱤᱡ
ᱚ ᱦᱚᱸ ᱚᱱᱠᱟᱜᱮ ᱱᱚᱣᱟ ᱫᱟᱨᱮ ᱵᱩᱴᱟᱹ ᱥᱮᱫ ᱨᱮ ᱫᱩᱲᱩᱵ ᱵᱟᱲᱟ ᱦᱩᱭ ᱟᱠᱟᱱᱟ ᱦᱳᱭ ᱠᱟᱹᱴᱤᱡ ᱠᱷᱚᱱ ᱢᱟᱲᱟᱝ ᱨᱮ
ᱟᱪᱪᱷᱟ ᱟᱪᱪᱷᱟ ᱟᱪᱪᱷᱟ
ᱦᱮᱸ
ᱟᱪᱪᱷᱟ ᱜᱚᱝᱠᱮ ᱟᱵᱚ ᱢᱟ ᱛᱚ ᱢᱤᱫ ᱥᱟᱶᱛᱟ ᱨᱮᱱ ᱜᱮ ᱦᱚᱲ ᱠᱟᱱᱟᱵᱚᱱ
ᱦᱸ ᱮᱠᱷᱟᱞ
ᱟᱫᱚ ᱠᱤᱪᱷᱩ ᱠᱩᱠᱞᱤ ᱦᱟᱸᱜ ᱢᱮᱱᱟᱜ ᱛᱤᱧᱟᱹ ᱡᱟᱦᱟᱸ ᱫᱚ ᱛᱮᱞᱟ ᱵᱤᱱ ᱮᱢ ᱞᱮᱠᱷᱟᱱ ᱵᱷᱟᱹᱜᱤ ᱠᱚᱜᱼᱟ
ᱟᱪᱪᱷᱟ ᱟᱪᱪᱷᱟ ᱦᱮᱸ ᱦᱮᱸ ᱞᱟᱹᱭ
ᱟᱫᱚ ᱟᱞᱮ ᱱᱚᱛᱮᱭᱟᱜ ᱟᱞᱮ ᱱᱚᱛᱮ ᱡᱟᱦᱟᱸ ᱫᱚ ᱱᱟᱢᱟᱞ ᱫᱤᱥᱚᱢ ᱥᱮᱫ ᱮᱦᱜ ᱡᱟᱦᱟᱸ ᱚᱞᱪᱤᱠᱤ ᱢᱤᱰᱤᱭᱟᱢ ᱥᱟᱶᱛᱮ ᱥᱟᱱᱛᱟᱞᱤ ᱢᱤᱰᱤᱭᱟᱢ ᱤᱥᱠᱩᱞ ᱨᱟᱲᱟ ᱦᱩᱭ ᱢᱮᱱ ᱫᱚ
ᱟᱪᱪᱷᱟ ᱦᱮᱸ
ᱚᱱᱟ ᱠᱚᱨᱮ ᱦᱩᱭᱮᱱ ᱜᱮᱭᱟ ᱫᱚ ᱫᱚᱥ ᱵᱚᱪᱷᱚᱨ ᱯᱚᱱᱨᱚ ᱵᱚᱪᱷᱚᱨ ᱜᱟᱱ ᱦᱩᱭᱩᱜ ᱠᱟᱱᱟ ᱜᱤᱫᱟᱹᱨᱟᱹ ᱠᱚᱠᱚ ᱯᱟᱲᱦᱟᱜ ᱠᱟᱱ ᱜᱮᱭᱟ ᱟᱫᱚ ᱱᱚᱛᱮ ᱨᱮ ᱧᱮᱞᱚᱜ ᱠᱟᱱᱟ ᱩᱱᱠᱩ ᱜᱤᱫᱽᱨᱟᱹ ᱮ ᱩᱱᱟᱹᱜ ᱫᱚ ᱦᱜ ᱯᱟᱲᱦᱟᱣ ᱥᱮᱫ ᱨᱮ ᱵᱟᱹᱱᱩᱜ ᱠᱚᱣᱟ
ᱟᱪᱪᱷᱟ
ᱮ ᱩᱱᱠᱩ ᱪᱮᱫᱞ ᱞᱮᱠᱟ ᱵᱷᱟᱵᱛᱮ ᱱᱤᱛᱚᱜ ᱨᱮᱱᱟᱜ ᱥᱚᱢᱚᱭ ᱨᱮ ᱩᱱᱠᱩ ᱟᱹᱜᱩ ᱨᱩᱣᱟᱹᱲ ᱠᱚ ᱦᱩᱭᱩᱜᱼᱟ ᱠᱟᱹᱴᱤᱡ ᱡᱩᱫᱤ ᱚᱱᱠᱟ ᱪᱤᱱᱛᱟᱹ ᱵᱷᱟᱵᱱᱟ ᱢᱮᱱᱟᱜ ᱠᱷᱟᱱ ᱛᱟᱵ ᱞᱮᱠᱷᱟᱱ ᱢᱮᱱᱵᱤᱱ ᱥᱮ
ᱦᱚᱸ ᱦᱚᱸ ᱮᱠᱟᱞ ᱜᱚᱝᱠᱮ ᱢᱤᱫ ᱦᱚᱲ ᱢᱤᱫᱴᱟᱝ ᱰᱟᱦᱟᱨ ᱨᱮ ᱟᱹᱜᱩ ᱠᱚᱨᱛᱮ ᱜᱮᱞᱮ ᱟᱢ ᱩᱱᱤ ᱯᱳᱭᱞᱳ ᱩᱱᱤᱭᱟᱜ ᱢᱚᱱᱮ ᱡᱮ ᱵᱩᱡᱷᱟᱹᱣ ᱦᱩᱭᱩᱜ ᱠᱟᱱᱟ ᱮᱵᱚᱝ ᱩᱱᱤᱭᱟᱜ ᱢᱚᱱᱮ ᱪᱮᱫ ᱨᱮ ᱠᱷᱚᱡᱚᱜ ᱠᱟᱱᱟ ᱩᱱᱤᱭᱟᱜ ᱢᱚᱱᱮ ᱡᱩᱫᱤ ᱵᱟᱭ ᱠᱷᱚᱡᱚᱜᱼᱟᱥ ᱩᱱᱤ ᱡᱟᱦᱟᱸ ᱛᱤᱱᱟᱹᱜ ᱩᱱᱤ ᱛᱟᱭ ᱩᱱᱤ ᱟᱹᱜᱩᱭ ᱨᱮᱱᱟᱜ ᱮᱢ ᱪᱮᱥᱴᱟᱭ ᱨᱮᱦᱚᱸ ᱩᱱᱤ ᱦᱚᱲ ᱫᱚ ᱚᱱᱟ ᱰᱟᱦᱟᱨ ᱨᱮᱫᱚ ᱵᱟᱢ ᱟᱹᱜᱩ ᱫᱟᱲᱮᱭᱟᱭᱟ ᱤᱧᱫᱩᱧ ᱢᱮᱱᱟ ᱦᱮᱸ ᱟᱫᱚ ᱢᱚᱱᱮ ᱯᱳᱭᱞᱳ ᱴᱷᱤᱠ ᱫᱚᱨᱠᱟᱨ ᱠᱟᱱᱟ ᱡᱮ ᱤᱧ ᱱᱚᱣᱟᱧ ᱠᱚᱨᱟᱣᱟ ᱥᱮ ᱦᱟᱱᱟᱧ ᱠᱚᱨᱟᱣᱟ ᱢᱚᱱᱮ ᱵᱟᱭ ᱴᱷᱤᱠ ᱞᱮᱠᱷᱟᱱ ᱫᱚ ᱪᱮᱫ ᱵᱟᱭ ᱜᱟᱱᱚᱜᱼᱟ ᱚᱠᱟᱨᱮ ᱚᱱᱟ ᱫᱚ ᱦᱚᱲ ᱛᱟᱞᱟᱛᱮ ᱦᱩᱭᱮᱱ ᱟᱨ ᱵᱟᱝ ᱱᱤᱡᱮ ᱠᱷᱚᱱ ᱱᱤᱡᱮ ᱯᱩᱭᱞ ᱡᱟᱦᱟᱸᱭᱮᱢ ᱤᱫᱤ ᱠᱟᱛᱮᱢ ᱠᱚᱨᱟᱣᱟ ᱩᱱᱤᱭᱟᱜ ᱯᱳᱭᱞᱳ ᱢᱚᱱᱮ ᱫᱚᱨᱠᱟᱨ ᱠᱟᱱᱟ ᱡᱮ ᱤᱧ ᱱᱚᱣᱟᱧ ᱠᱚᱨᱟᱣᱟ ᱩᱱᱤ ᱡᱩᱫᱤ ᱵᱟᱭ ᱠᱷᱚᱡᱚᱜᱼᱟ ᱛᱟᱦᱚᱞᱮ ᱠᱷᱟᱱ ᱫᱚ ᱜᱚᱢᱠᱮ ᱩᱱᱤ ᱚᱱᱟ ᱰᱟᱦᱟᱨ ᱨᱮ ᱟᱹᱜᱩ ᱫᱚ ᱚᱦᱚᱱ ᱫᱟᱲᱮ ᱠᱮ ᱴᱤᱠ
ᱟᱫᱚ ᱢᱟ ᱜᱚᱝᱠᱮ ᱱᱚᱝᱠᱟ ᱡᱩᱫᱤ ᱪᱤᱱᱛᱟᱹ ᱵᱷᱟᱵᱱᱟ ᱦᱩᱭᱩᱜᱼᱟ ᱛᱟᱦᱚᱞᱮ ᱢᱟ ᱟᱵᱚᱨᱮᱱ ᱥᱚᱢᱟᱡᱽ ᱨᱮᱱ ᱡᱟᱦᱟᱸᱭ ᱡᱮ ᱦᱟᱨᱟ ᱨᱟᱛᱟᱵ ᱜᱤᱫᱽᱨᱟᱹ ᱠᱚᱢᱟ ᱞᱟᱦᱟ ᱥᱮᱫ ᱵᱟᱵᱚ ᱤᱫᱤ ᱫᱟᱲᱮᱭᱟ ᱠᱚᱫᱚ ᱩᱱᱚ ᱢᱟ ᱴᱷᱤᱠ ᱰᱟᱦᱟᱨ ᱵᱟᱵᱚ ᱤᱫᱤ ᱫᱟᱲᱮᱭᱟᱠᱚᱣᱟ ᱡᱩᱫᱤ ᱚᱱᱠᱟᱟᱜ ᱜᱮ ᱵᱚ ᱪᱤᱱᱛᱟᱹ ᱵᱷᱟᱵᱱᱟ ᱮᱠᱷᱟᱱ ᱠᱟᱨᱚᱱ ᱫᱚ ᱦᱩᱭᱩᱜ ᱠᱟᱱᱟ ᱟᱞᱮ ᱱᱚᱛᱮ ᱫᱚ ᱜᱤᱫᱽᱨᱟᱹ ᱠᱚᱫᱚ ᱡᱟᱦᱟᱸ ᱮ ᱰᱟᱦᱟᱨ ᱠᱚ ᱛᱟᱲᱟᱢ ᱟᱠᱟᱫ ᱫᱚ ᱚᱱᱟ ᱫᱚ ᱟᱹᱰᱤ ᱵᱟᱹᱲᱤᱡ ᱰᱟᱦᱟᱨ ᱥᱮᱫ ᱪᱟᱞᱟᱣ ᱤᱫᱤᱜ ᱠᱟᱱᱟ ᱚᱞᱚᱜ ᱯᱟᱲᱦᱟᱣ ᱥᱮᱫ ᱨᱮ ᱮᱛᱚᱵ ᱨᱮᱫᱚ ᱡᱷᱚᱛᱚ ᱜᱮᱠᱚ ᱴᱷᱤᱠ ᱠᱚ ᱛᱟᱦᱮᱸ ᱠᱟᱱᱟ ᱟᱨ ᱠᱟᱹᱴᱤᱡ ᱚᱱᱟ ᱟᱨᱟᱢᱵᱷᱚ ᱠᱟᱛᱮ ᱩᱱ ᱥᱚᱢᱚᱭ ᱫᱚ ᱡᱚᱛᱚᱜᱮ ᱴᱷᱤᱠ ᱴᱷᱟᱠ ᱜᱮ ᱛᱟᱦᱮᱸ ᱠᱟᱱᱟ ᱡᱚᱠᱷᱚᱱ ᱜᱮ ᱞᱟᱯᱷᱟᱝ ᱥᱮᱫᱟᱜ ᱥᱮᱪᱮᱫ ᱠᱚ ᱦᱟᱛᱟᱣ ᱠᱚ ᱟᱨᱟᱢᱵᱚ ᱠᱮᱫᱼᱟ᱾ ᱛᱚᱠᱷᱚᱱ ᱜᱮ ᱱᱩᱠᱩ ᱫᱚ ᱰᱟᱦᱟᱨ ᱠᱚ ᱟᱫ ᱠᱮᱫ ᱞᱮᱠᱟ ᱦᱟᱜ ᱵᱮᱯᱟᱨ ᱮᱱᱟ᱾ ᱟᱫᱚ ᱠᱤᱪᱷᱩ ᱜᱤᱫᱽᱨᱟᱹ ᱫᱚᱠᱚ ᱫᱩᱲᱩᱵ ᱠᱚ ᱫᱩᱲᱩᱵ ᱟᱠᱟᱱᱟ ᱯᱟᱲᱦᱟᱣ ᱪᱟᱵᱟ ᱯᱚᱨᱮ ᱠᱤᱪᱷᱩ ᱜᱤᱫᱽᱨᱟᱹ ᱟᱨᱚ ᱯᱟᱲᱦᱟᱣ ᱠᱚ ᱵᱟᱹᱜᱤᱭᱟ ᱱᱚᱣᱮ ᱟᱵᱚ ᱥᱟᱱᱛᱟᱞᱤ ᱥᱟᱱᱛᱟᱞᱤ ᱤᱥᱠᱩᱞ ᱠᱚᱣᱟᱜ ᱡᱟᱦᱟᱸ ᱫᱚ ᱚᱱᱟ ᱠᱚᱣᱟᱜ ᱨᱮᱴᱮᱝ ᱠᱟᱹᱴᱤᱡ ᱠᱚᱢ ᱤᱫᱤᱜ ᱠᱟᱱᱟ ᱮᱵᱟᱨ ᱚᱱᱟ ᱥᱤᱥᱴᱮᱢᱮᱴᱤᱠ ᱵᱷᱟᱵᱱᱟ ᱱᱚᱝᱠᱟ ᱦᱟᱛᱟᱣ ᱦᱩᱭ ᱞᱮᱱᱟ ᱡᱮ ᱩᱱᱠᱩ ᱦᱟᱛᱟᱣ ᱦᱩᱭ ᱞᱮᱱᱟ ᱡᱮ ᱩᱸᱠᱩ ᱡᱟᱦᱟᱸᱭ ᱡᱟᱦᱟᱸᱭ ᱯᱟᱹᱴᱷᱩᱣᱟᱹ ᱠᱚ ᱢᱮᱱᱟᱜ ᱠᱚᱣᱟ ᱩᱱᱠᱩ ᱢᱤᱫᱴᱮᱱ ᱦᱣᱟᱴᱥᱮᱯ ᱜᱨᱩᱯ ᱚᱛᱮ ᱟᱹᱰᱤ ᱨᱚᱯᱚᱲ ᱵᱟᱲᱟ ᱦᱩᱭ ᱠᱚᱜᱼᱟ ᱟᱨ ᱪᱮ ᱱᱚᱝᱠᱟ ᱪᱤᱱᱛᱟᱹ ᱵᱷᱟᱵᱱᱟ ᱦᱩᱭ-ᱟ ᱠᱟᱱᱟ᱾ ᱟᱫᱚ ᱡᱩᱫᱤ ᱵᱤᱱ ᱞᱟᱹᱭᱟ ᱢᱚᱱᱮ ᱢᱤᱫᱴ ᱵᱩᱡᱷᱟᱹᱣ ᱨᱮᱱᱟᱜ ᱵᱮᱯᱟᱨ ᱢᱮᱱᱟᱜᱼᱟ᱾ ᱛᱟᱦᱚᱞᱮ ᱪᱮᱫ ᱠᱚ ᱪᱤᱠᱟᱹ ᱵᱟᱲᱟ ᱜᱟᱱᱚᱜᱼᱟ ᱢᱟᱥᱮ ᱞᱟᱹᱭ ᱵᱤᱱ
ᱚᱱᱠᱟ ᱯᱳᱭᱞᱳ ᱩᱱᱠᱩ ᱨᱟᱹᱥᱠᱟᱹ ᱦᱚᱪᱚᱠᱚ ᱦᱩᱭᱩᱜᱼᱟ ᱡᱮ ᱱᱚᱣᱟ ᱜᱨᱩᱯ ᱛᱟᱞᱟᱨᱮ ᱪᱮᱫ ᱦᱩᱭᱩᱜ ᱠᱟᱱᱟ ᱵᱟᱝ ᱦᱩᱭᱩᱜ ᱠᱟᱱᱟ ᱪᱮᱫ ᱧᱟᱢᱚᱜ ᱠᱟᱱᱟ ᱵᱟᱝ ᱧᱟᱢᱚᱜ ᱠᱟᱱᱟ ᱩᱱᱠᱩᱣᱟᱜ ᱢᱚᱱᱮ ᱯᱳᱭᱞᱳ ᱨᱟᱹᱥᱠᱟᱹ ᱦᱚᱪᱚᱭᱼᱟ᱾ ᱢᱮᱱᱫᱚ ᱩᱱᱤ ᱵᱩᱡᱷᱟᱹᱣ ᱛᱮᱳ ᱫᱟᱲᱮᱭᱟᱜ ᱢᱟ ᱡᱮ ᱱᱚᱣᱟ ᱜᱨᱩᱯ ᱨᱮ ᱤᱧ ᱥᱮᱞᱮᱫ ᱠᱟᱛᱮᱫ ᱤᱧᱟᱹᱜ
ᱯᱷᱟᱭᱫᱟ
ᱨᱮ ᱦᱚᱭᱛᱳ ᱟᱹᱨᱩ ᱯᱷᱮᱨᱟᱣ ᱦᱩᱭ ᱫᱟᱲᱮᱭᱟᱜᱼᱟ᱾ ᱱᱚᱣᱟᱴᱟᱜ ᱩᱭᱦᱟᱹᱨ ᱛᱤᱭᱳᱜ ᱢᱮ᱾ ᱛᱚᱵᱮ ᱟᱱᱟᱝ ᱦᱚᱳᱭᱛᱳ ᱩᱱᱤᱭᱟᱜ ᱢᱚᱱᱮ ᱚᱱᱟ ᱜᱨᱩᱯ ᱨᱮ ᱵᱟ ᱩᱱᱤᱭᱟᱜ ᱟᱨᱟᱜ ᱫᱮᱠᱷᱟᱣ ᱰᱟᱦᱟᱨ ᱛᱮᱭ ᱦᱮᱡ ᱫᱟᱲᱮᱭᱟᱜᱼᱟ ᱟᱨ ᱵᱟᱝᱠᱷᱟᱱ ᱫᱚ ᱦᱤᱡᱩᱜ ᱛᱚ ᱩᱱᱟᱹᱜ ᱥᱚᱞᱦᱮ ᱫᱚ ᱵᱟᱝ ᱠᱟᱱᱟ᱾
ᱦᱮᱸ ᱦᱮᱸ ᱯᱩᱭᱞᱩ ᱤᱭᱟᱹ ᱯᱟᱹᱴᱷᱣᱟᱹ ᱠᱚᱣᱟᱜ ᱢᱚᱱᱮ ᱡᱚᱜᱟᱣ ᱡᱚᱛᱚᱱ ᱦᱩᱭᱩᱜᱭᱼᱟ ᱛᱚᱵᱮᱱᱟᱝ ᱜᱮ ᱩᱱᱤᱭᱟᱜ ᱤᱟᱹᱜ ᱠᱟᱛᱷᱟ ᱫᱚ ᱟᱸᱡᱚᱢᱟᱭ ᱱᱚᱣᱟ ᱫᱚ
ᱦᱮᱸ
ᱟᱫᱚ ᱦᱟᱸᱜ ᱱᱚᱝᱠᱟ ᱜᱮᱞᱮ ᱦᱮᱸ ᱟᱫᱚ ᱚᱱᱠᱟᱟᱜ ᱜᱮ ᱦᱟᱸᱜ ᱞᱮ ᱪᱤᱱᱛᱟᱹ ᱵᱷᱟᱵᱱᱟ ᱠᱟᱜᱼᱟ ᱠᱟᱨᱚᱱ ᱱᱚᱛᱮ ᱫᱚ ᱦᱟᱸᱜ ᱟᱹᱞᱤᱧ ᱫᱚ ᱦᱟᱸᱜ ᱥᱟᱶᱛᱟ ᱟ ᱥᱩᱥᱟᱹᱨᱤᱭᱟᱹ ᱦᱚᱲ ᱛᱚ ᱟᱫᱚ ᱱᱚᱛᱮ ᱨᱮ ᱡᱚᱠᱷᱚᱱ ᱱᱚᱝᱠᱟ ᱡᱤᱱᱤᱥ ᱠᱚ ᱧᱮᱞᱚᱜ ᱠᱟᱱᱟ ᱵᱟᱹᱲᱤᱡ ᱵᱩᱡᱷᱟᱹᱜ ᱠᱟᱱ ᱜᱮᱭᱟ᱾ ᱟᱨ ᱟᱹᱰᱤ ᱮᱱ ᱟᱹᱰᱤ ᱠᱚᱥᱴᱚ ᱠᱚᱛᱮ ᱱᱚᱣᱟ ᱦᱟᱸ ᱥᱤᱥᱠᱩᱞ ᱠᱚ ᱟᱨ ᱥᱟᱱᱛᱟᱞᱤ ᱢᱤᱰᱤᱭᱟᱢ ᱠᱚ ᱱᱚᱛᱮᱨᱮ ᱟᱹᱜᱩ ᱦᱩᱭ ᱠᱟᱱᱟ ᱥᱮ ᱨᱟᱠᱟᱵ ᱦᱩᱭ ᱠᱟᱱᱟ᱾
ᱦᱮᱸ
ᱟᱹᱰᱤ ᱵᱟᱹᱲᱤᱡ ᱦᱚᱸ ᱵᱩᱡᱷᱟᱹᱜ ᱠᱟᱱ ᱜᱮᱭᱟ ᱚᱱᱟ ᱠᱷᱟᱹᱛᱤᱨ ᱜᱮ ᱱᱚᱣᱟ ᱠᱩᱞᱤ ᱠᱚᱫᱚ ᱞᱟᱦᱟ ᱨᱮᱠᱚ ᱡᱟᱱᱟᱢᱮᱱ ᱛᱤᱧᱟᱹ᱾
ᱮᱠᱟᱞ ᱵᱩᱡᱩᱜᱚᱜ ᱠᱟᱱ ᱜᱮᱭᱟ ᱜᱚᱝᱠᱮ ᱡᱟᱦᱟᱸ ᱤᱫᱤ ᱠᱟᱛᱮ ᱟᱢ ᱠᱩᱠᱢᱩᱢ ᱧᱮᱞᱟ ᱚᱱᱟ ᱠᱩᱠᱢᱩᱢ ᱡᱚᱠᱷᱚᱱ ᱵᱟᱭ ᱯᱩᱨᱟᱹᱜᱼᱟ᱾ ᱱᱤᱦᱟᱹᱛ ᱢᱚᱱᱮᱨᱮ ᱱᱟᱥᱮ ᱫᱚ ᱫᱩᱠ ᱫᱚ ᱵᱩᱡᱩᱜᱚᱜ ᱜᱮᱭᱟᱥᱮ
ᱦᱮᱸ ᱦᱮᱸ ᱦᱮᱸ ᱜᱚᱢᱠᱮ᱾ ᱟᱯᱮ ᱚᱱᱛᱮ ᱥᱮᱫ ᱥᱟᱱᱛᱟᱞᱤ ᱢᱤᱰᱤᱭᱟᱢ ᱠᱚ ᱢᱮᱱᱟᱜ ᱢᱮᱱᱟᱜ ᱵᱟᱲᱟᱜ ᱟ ᱥᱮ ᱵᱟᱝ
ᱦᱮᱸ ᱦᱮᱸ ᱢᱮᱱᱟᱜ ᱵᱟᱲᱟ ᱠᱟᱜ ᱜᱮᱭᱟ ᱱᱤᱛᱚᱜ ᱫᱚ ᱟᱯᱟᱛᱚᱛᱚ ᱠᱚᱞᱮᱡᱽ ᱠᱚ ᱯᱩᱨᱟᱹᱣ ᱵᱟᱲᱟ ᱠᱟᱛᱮ ᱠᱚ ᱚᱱᱟ ᱞᱟᱯᱷᱟᱝ ᱥᱮᱪᱮᱫ ᱠᱚ ᱯᱟᱲᱦᱟᱜ ᱠᱟᱱᱟ ᱵᱟᱹᱵᱩ ᱢᱟᱹᱭ ᱛᱟᱠᱚ
ᱟᱪᱪᱷᱟ ᱟᱪᱪᱷᱟ ᱱᱚᱣᱟ ᱢᱟ ᱟᱹᱰᱤ ᱱᱟᱯᱟᱭ ᱠᱟᱛᱷᱟ ᱠᱟᱱᱟ
ᱦᱮᱞ ᱚᱱᱛᱮ ᱛᱤᱱᱟᱹᱜ ᱥᱟᱺᱜᱤᱧ ᱠᱮᱫ ᱛᱟᱵᱚᱱᱟ ᱛᱷᱮᱝᱠᱤᱭᱩ
ᱱᱚᱛᱮ ᱫᱚ ᱯᱟᱲᱦᱟᱣ ᱫᱚ ᱦᱟᱸᱜ ᱠᱚ ᱫᱷᱟᱹᱨᱤᱡ ᱫᱚ ᱦᱟᱸᱜ ᱯᱟᱲᱦᱟᱣ ᱫᱚ ᱢᱮᱱᱟᱜ ᱜᱮᱭᱟ ᱟᱫᱚ ᱦᱟᱸᱜ ᱠᱩᱨᱩᱢᱩᱴᱩ ᱱᱚᱝᱠᱟ ᱦᱟᱛᱟᱣ ᱠᱟᱱᱟ ᱠᱚᱞᱮᱡᱽ ᱦᱚᱸ ᱢᱤᱫᱴᱮᱡ ᱟᱲᱟᱜ ᱦᱩᱭᱩᱜᱼᱟ
ᱟᱪᱪᱷᱟ ᱠᱚᱞᱮᱡᱽ ᱫᱚ ᱟᱹᱣᱨᱤ ᱦᱟᱱᱛᱟᱲᱚᱜ ᱜᱮ
ᱟᱹᱣᱨᱤ ᱦᱟᱱᱛᱟᱲᱚᱜ ᱜᱮ
ᱟᱪᱪᱷᱟ ᱟᱨ ᱠᱚᱞᱮᱡᱽ ᱫᱚ ᱛᱟᱦᱚᱞᱮ ᱚᱠᱟᱨᱮᱠᱚ ᱵᱟᱹᱵᱩ ᱢᱟᱹᱭ ᱛᱟᱠᱚ ᱫᱚᱠᱚ ᱯᱟᱲᱦᱟᱜ ᱠᱟᱱᱟ
ᱠᱚᱞᱮᱡᱽ ᱫᱚ ᱟᱫᱚ ᱦᱟᱸᱜ ᱵᱟᱹᱵᱩ ᱢᱟᱹᱭ ᱛᱟᱠᱚ ᱫᱚᱠᱚ ᱵᱟᱦᱨᱮ ᱜᱮᱠᱚ ᱪᱟᱞᱟᱜ ᱠᱟᱱ ᱛᱟᱵᱚᱱᱟ ᱵᱚᱨᱛᱚᱢᱟᱱ ᱚᱱᱠᱟ ᱞᱟᱹᱭ ᱜᱟᱱᱚᱜᱼᱟ ᱵᱟᱸᱠᱩᱲᱟ ᱠᱚᱥᱮᱫ ᱯᱩᱨᱩᱞᱤᱭᱟᱹ ᱠᱚᱥᱮᱫ ᱡᱷᱟᱲᱜᱨᱟᱢ ᱠᱚᱥᱮᱫ ᱦᱮᱸ ᱚᱱᱛᱮ ᱜᱮᱠᱚ ᱪᱟᱞᱟᱜ ᱠᱟᱱᱟ
ᱚ ᱟᱫᱚ ᱥᱩᱨ ᱨᱮ ᱛᱟᱦᱮᱸ ᱞᱮᱱᱠᱷᱟᱱ ᱫᱚ ᱥᱟᱱᱟᱢ ᱜᱮ ᱦᱚᱲ ᱜᱮ ᱨᱟᱹᱥᱠᱟᱹ ᱫᱚᱠᱚ ᱵᱩᱡ ᱠ ᱟᱱᱟᱴ ᱦᱚᱸ ᱵᱟᱝ ᱠᱚ ᱩᱱᱟᱹᱜ ᱮᱠᱴᱟ ᱵᱟᱠᱚ ᱵᱩᱡ ᱠᱮᱭᱟ ᱟᱫᱚ ᱥᱩᱨ ᱨᱮ ᱢᱤᱫᱴᱟᱝ ᱱᱤᱦᱟᱹᱛ ᱫᱚᱨᱠᱟᱨ ᱛᱟᱠᱚ ᱠᱟᱱ ᱜᱮᱭᱟ ᱜᱚᱢᱠᱮ
ᱦᱮᱸ ᱦᱩᱸ ᱤᱱᱟᱹ ᱞᱟᱹᱜᱤᱫ ᱜᱮ ᱠᱩᱨᱩᱢᱩᱴᱩ ᱦᱟᱛᱟᱣ ᱦᱩᱭ ᱟᱠᱟᱱᱟ ᱟᱫᱚ ᱚᱱᱟ ᱠᱚ ᱞᱟᱯᱷᱟᱝ ᱥᱮᱪᱮᱫ ᱨᱮᱱᱟᱜ ᱠᱳᱱᱳ ᱰᱟᱦᱟᱨ ᱵᱟᱹᱱᱩᱜ ᱠᱷᱟ ᱦᱚᱭᱛᱳ ᱜᱤᱫᱽᱨᱟᱹ ᱠᱚ ᱰᱟᱦᱟᱨ ᱟᱫᱚᱜ ᱞᱮᱠᱟ ᱤᱧ ᱦᱚᱧ ᱵᱩᱡᱷᱟᱹᱣᱮᱫᱼᱟ
ᱮᱴᱟᱜ ᱰᱟᱦᱟᱨ ᱛᱮ ᱰᱟᱦᱟᱨᱟᱣ ᱜᱚᱫᱚᱜ ᱠᱟᱱ ᱛᱟᱵᱚᱱᱟ ᱛᱟᱦᱚᱞᱮ ᱵᱟᱝ ᱦᱩᱸ
ᱟᱨ ᱟᱞᱮ ᱫᱚ ᱠᱟᱹᱴᱤᱡ ᱪᱷᱟᱹᱛᱤᱠ ᱡᱟᱭᱜᱟ ᱠᱚᱨᱮ ᱢᱮᱱᱟᱜ ᱞᱮᱭᱟ ᱛᱚ ᱟᱫᱚ ᱪᱷᱟᱹᱛᱤᱠ ᱥᱮᱫ ᱜᱮᱠᱚ ᱜᱚᱦᱚᱲᱚᱜ ᱠᱟᱱᱟ ᱛᱚ ᱱᱮᱛᱟᱨ ᱢᱟ ᱚᱱᱠᱟ ᱜᱮ ᱦᱟᱜ ᱦᱮᱡ ᱠᱟᱱᱟ ᱱᱚᱣᱟ ᱨᱟᱡᱽᱱᱤᱛᱤᱠ ᱠᱷᱮᱛᱨᱮ ᱨᱮ ᱟᱫᱚ ᱟᱵᱚ ᱫᱚ ᱠᱟᱹᱴᱤᱡ ᱵᱚ ᱫᱚᱢᱚᱱ ᱦᱚᱪᱚᱜ ᱠᱟᱱᱟ ᱛᱚ ᱱᱚᱣᱟ ᱠᱚ- ᱛᱚ ᱜᱚᱢᱠᱮ ᱟᱵᱤᱱ ᱫᱚ ᱪᱮᱫ ᱵᱤᱱ ᱪᱤᱠᱟᱹ ᱵᱟᱲᱟᱭ ᱜᱮ
ᱪᱮᱫ ᱦᱚᱸ ᱵᱟᱝ ᱟᱹᱞᱤᱧ ᱫᱚ ᱱᱤᱛᱚᱜ ᱚᱲᱟᱜ ᱠᱚᱨᱮ ᱜᱮ ᱱᱟᱜ-ᱠᱷᱟᱱ ᱯᱟᱲᱦᱟᱣ ᱠᱚ ᱱᱟᱥᱮ ᱛᱷᱩᱠᱟᱹᱢ ᱦᱟᱛᱟᱲ ᱦᱩᱭ ᱠᱟᱱᱟ ᱞᱟᱯᱷᱟᱝ ᱥᱮᱪᱮᱫ ᱫᱚ--ᱠᱟᱹᱣᱰᱤ ᱠᱚ ᱟᱱᱟᱴ ᱦᱚᱛᱮᱡ ᱛᱮ ᱚᱱᱠᱟ ᱫᱚ ᱵᱟᱝ ᱞᱟᱯᱷᱟᱝ ᱥᱮᱪᱮᱫ ᱫᱚ ᱵᱟᱝ ᱪᱤᱱᱛᱟᱹ ᱦᱩᱭᱩᱜ ᱠᱟᱱᱟ ᱤᱱᱠᱟᱹ ᱫᱚ ᱠᱚᱞᱮᱡᱽ ᱠᱚ ᱯᱩᱨᱟᱹᱣ ᱵᱟᱲᱟ ᱠᱟᱛᱮ ᱜᱮ ᱚᱲᱟᱜ ᱥᱮᱜ ᱨᱮᱜᱮ
ᱟᱪᱪᱷᱟ ᱟᱪᱪᱷᱟ
ᱦᱩᱸ
ᱡᱟᱦᱟᱱᱟᱜ ᱠᱚᱢᱯᱤᱴᱤᱴᱤᱵᱽ ᱮᱠᱡᱟᱢ ᱠᱚ ᱵᱟᱵᱤᱱ ᱪᱤᱱᱛᱟᱹ ᱵᱟᱲᱟᱭ ᱫᱟ
ᱦᱮᱸ ᱜᱚᱝᱠᱮ ᱚᱱᱠᱟ ᱫᱚ ᱧᱮᱞ ᱵᱟᱲᱟ ᱦᱩᱭᱩᱜ ᱠᱟᱱ ᱜᱮᱭᱟ ᱡᱟᱦᱟᱸ ᱛᱤᱥᱨᱮ ᱡᱟᱦᱟᱸ ᱠᱚ ᱩᱰᱩᱠᱚᱜ ᱠᱟᱱᱟ ᱨᱮ ᱞᱟᱹᱭ ᱟᱨ ᱵᱟᱝ ᱮᱥ ᱮᱥ ᱥᱤ ᱠᱚᱨᱮᱱᱟᱜ ᱟᱨ ᱵᱟᱝ ᱰᱟᱵᱞᱩ ᱵᱤᱥᱮᱥ ᱠᱚᱨᱮᱱᱟᱜ ᱚᱱᱟ ᱠᱚ ᱧᱮᱞ ᱵᱟᱲᱟ ᱦᱩᱭᱩᱜ ᱜᱮᱭᱟ
ᱟᱪᱪᱷᱟ ᱟᱪᱪᱷᱟ ᱟᱫᱚ ᱟᱹᱰᱤ ᱱᱟᱯᱟᱭ ᱠᱟᱛᱷᱟ ᱠᱟᱱᱟ ᱟᱹᱞᱤᱧ ᱦᱚᱸᱞᱤᱧ ᱚᱱᱠᱟ ᱥᱩᱢᱟᱹᱭ ᱟᱛᱮ ᱚᱝᱠᱟ ᱠᱚᱢᱯᱤᱴᱤᱴᱤᱵᱽ ᱮᱠᱡᱟᱢ ᱠᱚᱞᱤᱧ ᱮᱢ ᱵᱟᱲᱟᱭ ᱜᱮᱭᱟ ᱛᱚ ᱠᱚᱞᱮᱡᱽ ᱫᱚ ᱦᱟᱜ ᱱᱤᱛᱚᱜ ᱫᱚ ᱵᱟᱹᱱᱩᱜ ᱞᱮᱠᱟ ᱜᱮ ᱮᱛᱚᱦᱚᱵ ᱫᱩᱧ ᱮᱛᱚᱦᱚᱵ ᱞᱮᱫ ᱜᱮᱭᱟ ᱟᱫᱚ ᱯᱮ ᱥᱮᱨᱢᱟ ᱯᱚᱨᱮ ᱚᱱᱟ ᱢᱟᱹᱧ ᱛᱩᱠᱩᱢᱟ ᱛᱟᱞᱮᱭᱟ ᱫᱚᱲᱦᱟ ᱛᱮ ᱠᱚᱞᱮᱡᱽ ᱦᱚᱸ ᱮᱰᱢᱤᱥᱚᱱ ᱦᱩᱭ ᱦᱟᱛᱟᱲ ᱠᱟᱱᱟ ᱟᱨ ᱚᱱᱟ ᱛᱟᱞᱟᱨᱮ ᱠᱚᱢᱯᱤᱴᱤᱴᱤᱵᱽ ᱮᱠᱡᱟᱢ ᱠᱚ ᱮᱢ ᱵᱟᱲᱟ ᱦᱩᱭᱩᱜ ᱠᱟᱱᱟ᱾
ᱚ
ᱚᱱᱠᱟ ᱜᱮᱞᱤᱧ ᱠᱚᱨᱟᱣ ᱫᱟ ᱱᱤᱛᱳᱜ ᱵᱚᱨᱛᱚᱢᱟᱱ ᱟᱜ
ᱦᱩᱸ
ᱟᱪᱪᱷᱟ ᱜᱚᱢᱠᱮ ᱟᱵᱤᱱ ᱚᱱᱛᱮ ᱫᱚ ᱡᱩᱵᱚᱥᱟᱛᱤ ᱠᱚᱠᱚ ᱟᱨᱟᱢᱵᱚ ᱠᱟᱜᱼᱟ ᱥᱮ ᱵᱟᱝᱼᱟ
ᱤᱱᱠᱟᱹ ᱚᱱᱠᱟ ᱫᱚ ᱟᱹᱣᱨᱤᱭᱟᱜ ᱜᱮᱭᱟ ᱛᱚ ᱱᱟᱜ ᱠᱷᱟᱱ ᱱᱤᱛ ᱫᱷᱟᱹᱵᱤᱡ ᱫᱚ
ᱡᱟᱦᱟᱱᱟᱜ ᱠᱷᱚᱵᱚᱨ ᱠᱚᱵᱮᱱ ᱟᱡᱚᱢ ᱵᱟᱲᱟ ᱠᱟᱜ ᱥᱮ ᱵᱟᱝ
ᱚᱱᱠᱟ ᱱᱟᱥᱮ ᱡᱷᱮᱸᱜᱟ ᱨᱮᱞᱤᱧ ᱛᱟᱦᱮᱸ ᱠᱟᱱᱟ ᱛᱚ ᱢᱟᱡᱽ ᱠᱷᱟᱱᱟ ᱨᱮ ᱚᱱᱟ ᱠᱷᱟᱹᱛᱤᱨ ᱠᱷᱚᱵᱚᱨ ᱠᱚᱦᱚᱸ ᱱᱟᱜ ᱩᱱᱟᱹᱜ ᱴᱟᱜ ᱫᱚ ᱵᱟᱹᱱᱩᱜ ᱟᱠᱟᱟᱜᱼᱟ ᱟᱹᱞᱤᱧ ᱴᱷᱮᱱ
ᱟᱪᱪᱷᱟ ᱟᱪᱪᱷᱟ ᱟᱪᱪᱷᱟ ᱟᱞᱮ ᱱᱚᱛᱮ ᱫᱚ ᱦᱟᱜ ᱡᱩᱵᱚᱥᱟᱛᱤ ᱫᱚ ᱦᱟᱜ ᱠᱤᱪᱷᱩ ᱠᱷᱚᱵᱚᱨ ᱫᱚᱠᱚ ᱮᱢ ᱫᱚᱠᱚ ᱮᱢ ᱠᱟᱫᱟ ᱚ ᱱᱤᱭᱟᱹ ᱚᱠᱴᱳᱵᱚᱨ ᱢᱟᱥ ᱠᱷᱚᱱ ᱚᱠᱴᱳᱵᱚᱨ ᱠᱷᱚᱱ ᱠᱚ ᱮᱛᱚᱦᱚᱵᱟ ᱪᱮᱛᱟ ᱦᱟᱜ ᱠᱚ ᱢᱮᱱ
ᱦᱮᱸ ᱚᱱᱠᱟᱜᱮ ᱟᱸᱡᱚᱢᱚᱜ ᱠᱟᱱ ᱛᱟᱦᱮᱱᱟ ᱱᱚᱛᱮ ᱦᱚᱲᱟᱜ ᱢᱚᱪᱟᱨᱮ ᱟᱸᱡᱚᱢ ᱠᱟᱛᱷᱟ ᱦᱮᱱᱟᱜ ᱠᱟᱱᱟ ᱚᱱᱠᱟ ᱫᱚ ᱚᱞ ᱵᱤᱞ ᱫᱚ ᱚᱱᱠᱟ ᱵᱟᱝ ᱞᱤᱧ ᱧᱮᱞ ᱵᱟᱲᱟ ᱦᱟᱛᱟᱲ ᱠᱟᱜ-ᱟ᱾
ᱟᱪᱪᱷᱟ ᱟᱪᱪᱷᱟ ᱟᱨᱚ ᱚᱱᱠᱟ ᱦᱟᱜ ᱠᱚ ᱱᱤᱭᱚᱢ ᱠᱟᱜ-ᱟ᱾ ᱪᱮᱛᱟ ᱚᱠᱚᱭ ᱠᱚᱠᱚ ᱜᱨᱮᱡᱩᱭᱮᱥᱮᱱ ᱠᱚᱢᱯᱞᱤᱴ ᱜᱤᱫᱽᱨᱟᱹ ᱦᱟᱜ ᱩᱱᱠᱩ ᱜᱮ ᱯᱮ ᱦᱟᱡᱟᱨ ᱠᱟᱛᱮ ᱠᱚ ᱧᱟᱢᱟ ᱦᱟᱜ ᱟᱨ ᱵᱟᱫᱽ ᱵᱟᱹᱠᱤ ᱫᱚ ᱵᱟᱨ ᱦᱟᱡᱟᱨ ᱠᱟᱛ- ᱧᱟᱢᱟ ᱪᱮᱛᱟ ᱱᱚᱝᱠᱟ ᱠᱟᱛᱮ ᱦᱟᱜ ᱠᱚ ᱢᱮᱱ ᱮᱫᱟ ᱦᱟᱜ ᱟᱨ ᱢᱤᱫᱴᱤᱡ ᱵᱟᱨ ᱥᱟᱜᱟᱲ ᱠᱚ ᱵᱮᱱᱟᱣᱟ- ᱠᱚ ᱞᱟᱹᱭ ᱮᱜᱼᱟ ᱮᱠᱷᱚᱱ ᱪᱮᱜ ᱪᱤᱠᱟᱹᱜ ᱠᱟᱱᱟ ᱤᱱᱟᱹᱜᱮ ᱦᱟᱜ ᱧᱮᱞ ᱨᱮᱱᱟᱜ ᱵᱮᱯᱟᱨ᱾
ᱪᱮᱫ ᱠᱚ ᱵᱮᱱᱟᱣ
ᱵᱚᱨᱥᱟ ᱠᱟᱲ
ᱦᱩᱸ
ᱠᱟᱨ ᱥᱩᱢᱩᱝ ᱛᱮᱜᱮ ᱦᱟᱜ ᱯᱩᱭᱥᱟ ᱠᱚᱫᱚ ᱧᱟᱢᱚᱜᱼᱟ ᱾ ᱠᱟᱨᱰ ᱨᱮᱜᱮ ᱦᱟᱜ ᱫᱮᱠᱷᱟᱣ ᱞᱮᱠᱷᱟᱱ ᱡᱟᱦᱟᱸᱨᱮ ᱜᱚᱵᱷᱚᱨᱢᱮᱱᱴ ᱥᱮᱠᱴᱟᱨ ᱠᱚᱨᱮ ᱠᱟᱹᱢᱤ ᱠᱚ ᱧᱟᱢ ᱫᱟᱲᱮᱭᱟᱜᱼᱟ ᱟᱨ ᱪᱮᱫ ᱵᱟᱲᱟᱭ ᱠᱟᱱ
ᱦᱮᱸ
ᱟᱹᱵᱤᱱ ᱛᱟᱦᱚᱞᱮ ᱜᱨᱮᱡᱩᱣᱮᱥᱚᱱ ᱵᱤᱱ ᱠᱚᱢᱯᱞᱤᱴ ᱟᱠᱟᱟᱜᱼᱟ ᱵᱟᱝ?
ᱦᱮᱸ ᱦᱮᱸ
ᱛᱟᱦᱞᱮ ᱢᱟ ᱦᱟᱸᱜ ᱟᱹᱵᱤᱱ ᱢᱟ ᱯᱮ ᱦᱟᱡᱟᱨ ᱠᱟᱛᱮᱫ ᱵᱮᱱ ᱧᱟᱢᱟ ᱠᱮᱨᱤᱭᱟᱨ ᱜᱚᱵᱚᱨᱢᱮᱱᱴ ᱪᱟᱹᱠᱨᱤ ᱧᱟᱢ ᱫᱷᱟᱹᱨᱤᱡ
ᱟᱫᱚ ᱮᱠᱷᱟᱱ ᱚᱠᱛᱚ ᱜᱮ ᱱᱟᱦᱟᱸᱜ ᱟᱹᱞᱤᱧᱟᱜ ᱧᱟᱢᱚᱜ ᱠᱟᱱᱟ ᱥᱮ ᱵᱟᱝ ᱦᱟᱸᱜ ᱱᱚᱣᱟ ᱢᱟ᱾
ᱮᱱᱰᱮ ᱜᱮ ᱱᱟᱦᱟᱜ ᱢᱤᱫᱴᱮᱱ ᱠᱟᱛᱷᱟ ᱫᱚ ᱦᱮᱸ ᱡᱚᱛᱚ ᱦᱚᱲ ᱢᱟᱠᱚ ᱠᱚᱭᱚᱜ ᱢᱟ ᱠᱚ ᱠᱚᱭᱚᱜ ᱠᱟᱜᱼᱟ᱾ ᱠᱤᱱᱛᱩ ᱦᱟᱸᱜ ᱚᱱᱟᱫᱚ ᱚᱱ ᱪᱮᱫ ᱪᱤᱠᱟᱹᱜ ᱠᱟᱱᱟ ᱚᱱᱟ ᱫᱚ ᱚᱠᱚᱭ ᱦᱚᱲ ᱠᱷᱟᱹᱞᱤ ᱵᱟᱠᱚ ᱫᱟᱲᱮᱭᱟ ᱥᱮ
ᱦᱮᱸᱮ
ᱛᱚᱵᱮ ᱡᱚᱢ ᱵᱟᱲᱟ ᱫᱚ ᱦᱩᱭᱱᱟ ᱥᱮ ᱵᱟᱝ?
ᱱᱚ ᱱᱚᱱᱠᱟ ᱫᱚ ᱢᱟᱡᱟᱱ ᱡᱚᱢᱟᱜ ᱜᱮ ᱡᱚᱢ ᱵᱟᱲᱟ ᱠᱟᱛᱮᱜ ᱜᱮ ᱱᱚᱜᱼᱚᱭ ᱫᱟᱨᱮ ᱵᱩᱴᱟᱹ ᱥᱮᱫ ᱨᱮ ᱫᱩᱲᱩᱵ ᱵᱟᱲᱟ ᱦᱩᱭ ᱟᱠᱟᱱᱟ᱾
ᱟᱪᱪᱷᱟ ᱟᱪᱪᱷᱟ
ᱦᱮᱸ
ᱱᱤᱛᱚᱜ ᱫᱚ ᱵᱚᱨᱛᱚᱢᱟᱱ ᱪᱮᱫ ᱵᱮᱱ ᱪᱤᱠᱟᱹ ᱵᱟᱲᱟᱭ ᱜᱮᱭᱟ ᱚᱲᱟᱜ ᱨᱮᱫᱚ
ᱠᱚᱨᱮᱱᱟᱜ ᱜᱮ ᱠᱟᱹᱢᱤ ᱠᱚ ᱱᱟᱥᱮ ᱧᱮᱞ ᱜᱚᱲᱚ ᱵᱟᱲᱟᱠᱚ ᱦᱩᱭᱩᱜᱼᱟ ᱟᱨ ᱱᱤᱝᱠᱟᱹ ᱚᱲᱟᱜ ᱠᱚᱨᱮ ᱜᱮ ᱛᱟᱦᱮᱸ ᱵᱟᱲᱟᱭ ᱦᱩᱭᱩᱜᱼᱟ᱾ ᱟᱨ ᱪᱮᱫ
ᱚᱱᱠᱟ ᱫᱚ ᱮᱥᱯᱮᱥᱟᱞ ᱫᱚ ᱡᱟᱦᱟᱱᱟᱜ ᱵᱟᱝᱞᱤᱧ ᱪᱤᱠᱟᱹ ᱤᱱᱠᱟᱹ ᱜᱮᱭᱟ ᱤᱱᱠᱟᱹ ᱟᱹᱛᱳ ᱠᱚᱨᱮᱱ ᱢᱤᱫᱵᱟᱨ ᱜᱤᱫᱽᱨᱟᱹ ᱠᱚ ᱦᱤᱡᱩᱜ ᱜᱮᱭᱟ ᱩᱱᱠᱩ ᱜᱮᱞᱤᱧ ᱧᱮᱞ ᱵᱟᱲᱟ ᱠᱚᱣᱟ ᱮᱢᱟᱱ
ᱟᱪᱪᱷᱟ ᱟᱪᱪᱷᱟ ᱟᱷᱟ
ᱚ ᱟᱞᱮ ᱱᱚᱛᱮ ᱦᱟᱸᱜ ᱱᱤᱛᱚᱜ ᱪᱟᱥᱵᱟᱥ ᱠᱚ ᱟᱨᱟᱢᱵᱷᱚ ᱠᱟᱜᱼᱟ ᱾ ᱤᱱᱟᱹ ᱠᱚᱜᱮ ᱠᱟᱹᱢᱤ ᱵᱟᱲᱟ ᱦᱩᱭᱩᱜ ᱠᱟᱱᱟ ᱛᱟᱦ
ᱠᱚᱫᱚ ᱦᱩᱭ ᱜᱚᱫ ᱮᱱᱟ ᱛᱟᱦᱚᱞᱮ?
ᱦᱮᱸ ᱮᱨ ᱟᱯᱷᱚᱨ ᱠᱚᱫᱚ ᱦᱩᱭ ᱜᱚᱫ ᱮᱱᱟ ᱟᱫᱚ ᱟᱹ ᱤᱧ ᱦᱟᱸᱜ ᱱᱤᱭᱟᱹ ᱠᱚᱞᱮᱡᱽ ᱦᱟᱸᱜ ᱮᱛᱚᱦᱚᱵᱚᱜ ᱛᱤᱧᱟᱹ᱾ ᱚᱱᱟ ᱞᱟᱦᱟ ᱞᱟᱦᱟ ᱡᱟᱦᱟᱸ ᱛᱤᱱᱟᱹᱜ ᱜᱟᱱᱚᱜᱼᱟ ᱚᱲᱟᱜ ᱨᱮᱜᱮ ᱦᱟᱸᱜ ᱠᱟᱹᱢᱤ ᱜᱚᱲᱚ ᱜᱚᱲᱚ ᱟᱠᱠᱚ ᱠᱟᱱ ᱜᱤᱭᱟᱹᱧ ᱦᱟᱸ
ᱮᱠᱟᱞ ᱮᱠᱟᱞ ᱜᱚᱲᱚ ᱫᱚᱨᱠᱟᱨ ᱠᱟᱱᱟ᱾ ᱜᱚᱲᱚ ᱫᱚᱨᱠᱟᱨ ᱠᱟᱱᱟ᱾
ᱟᱵᱚᱣᱟᱜ ᱚᱲᱟᱜ ᱫᱩᱣᱟᱹᱨ ᱠᱚᱢᱟᱵᱳᱱ ᱵᱟᱲᱟᱭ ᱜᱮᱭᱟ ᱪᱮᱫ ᱞᱮᱠᱟᱱᱟ᱾
ᱟᱨ
ᱜᱚᱲᱚ ᱢᱟ ᱜᱚᱲᱚ ᱫᱚᱨᱠᱟᱨ ᱠᱟᱱ ᱜᱮᱭᱟ ᱞᱟᱛᱷᱟᱝ ᱥᱮᱫ ᱡᱛᱮ ᱵᱟᱲᱟ ᱦᱩᱭᱩᱜᱼᱟ ᱚᱱᱟ ᱥᱟᱶᱛᱮ ᱞᱟᱛᱟᱨ ᱥᱮᱫ ᱜᱚᱲᱚ ᱵᱟᱲᱟ ᱦᱚᱸ ᱫᱚᱨᱠᱟᱨ ᱠᱟᱱ ᱜᱮᱭᱟ
ᱦᱮᱸ ᱦᱮᱸ ᱮᱱᱟᱞ
ᱦᱮᱸ ᱟᱪᱪᱷᱟ ᱜᱚᱢᱠᱮ ᱢᱟ ᱛᱚᱵᱮ ᱦᱮᱸ ᱚᱠᱛᱚ ᱠᱚ ᱦᱩᱭᱮᱱ ᱛᱟᱞᱟᱝᱟ
ᱚ ᱦᱮᱸ ᱦᱮᱸ
ᱴᱷᱤᱠ ᱜᱮᱭᱟ ᱛᱚᱵᱮ
ᱴᱷᱤᱠ ᱴᱷᱤᱠ
ᱦ